ᱡᱚᱦᱟᱨ ᱜᱮ ᱜᱝᱢᱠᱮ᱾
ᱦᱮᱸ ᱡᱚᱦᱟᱨ, ᱡᱚᱦᱟᱨ
ᱦᱮᱸ ᱪᱮ ᱪᱮᱫ ᱠᱩᱢ ᱪᱤᱠᱟ ᱵᱟᱲᱟᱭ ᱫᱟ ᱛᱚᱵᱮ?
ᱪᱮᱜ ᱦᱚᱸ ᱵᱟᱝ ᱜᱚᱝᱠᱮ ᱚᱭ ᱰᱟᱹᱦᱤ ᱥᱮᱫ ᱨᱮᱜᱮ᱾
ᱚ ᱟᱨ ᱚᱲᱟᱜ ᱨᱤᱜᱮ ᱛᱚᱵᱮ ᱟᱪᱪᱷᱟ ᱟᱪᱪᱷᱟ ᱚᱻ ᱛᱚᱵᱮ ᱟᱯᱮ ᱥᱮᱫ ᱫᱚ ᱫᱟᱜ ᱠᱚᱫᱚ ᱚᱠᱟᱞᱮᱠᱟ ᱫᱟᱜ ᱫᱟᱭ ᱥᱮ ᱵᱟᱝ?
ᱛᱮᱦᱤᱧ ᱛᱮᱦᱮᱧ ᱦᱟᱸᱜ ᱦᱟᱯᱳᱭ ᱨᱤᱢᱤᱞ ᱵᱟᱲᱟᱣ ᱠᱟᱜ-ᱟᱭ ᱦᱩᱰᱩᱨ ᱵᱟᱲᱟ ᱠᱮᱜ-ᱟᱭ ᱟᱫᱚ ᱟᱨ ᱱᱟᱥᱮ ᱱᱟᱥᱮ ᱫᱚ ᱡᱚ ᱡᱚᱨᱚ ᱵᱟᱲᱟᱭ ᱱᱟ ᱫᱟᱜ᱾ ᱠᱚ ᱟᱫᱚ ᱱᱤᱛᱳᱜ ᱫᱚ ᱦᱟᱸᱜ ᱵᱟᱭ ᱫᱟᱜ ᱟᱠᱟᱫᱟ ᱦᱟᱸᱜ ᱵᱟᱝ ᱡᱚᱨᱚᱜ ᱠᱟᱱᱟ᱾
ᱚ ᱦᱩᱰᱩᱨ ᱛᱟᱵ ᱠᱮᱫᱟᱭ ᱥᱮᱜ?
ᱦᱮᱸ ᱦᱩᱰᱩᱨ ᱛᱟᱵ ᱠᱮᱫᱟᱭ᱾
ᱚ ᱟᱨ ᱪᱟᱥᱵᱟᱥ ᱫᱚ ᱪᱮᱫ ᱞᱮᱠᱟ ᱦᱩᱲᱩ ᱠᱚᱯᱮ ᱮᱨ ᱠᱟᱫᱟ ᱥᱮ ᱵᱟᱝ?
ᱦᱮᱸ ᱮᱨ ᱦᱩᱭ ᱠᱟᱱᱟ᱾ ᱵᱟᱹᱭᱦᱟᱹᱲ ᱨᱮ ᱞᱟᱹᱜᱤᱫ ᱫᱚ ᱮᱨ ᱦᱩᱭ ᱠᱟᱱᱟ ᱦᱟᱨᱟᱣ ᱠᱟᱱᱟ᱾ ᱦᱟᱞᱠᱟ ᱱᱟᱥᱮ ᱱᱟᱥᱮ ᱦᱟᱨᱟᱣ ᱠᱟᱱᱟ ᱟᱨ ᱜᱷᱩᱴᱩ ᱨᱮ ᱞᱟᱹᱜᱤᱫ ᱫᱚᱦᱟᱸᱜ ᱟᱹᱣᱨᱤ ᱞᱮ ᱮᱨᱟ᱾
ᱚ ᱦᱩᱱ
ᱟᱨ ᱚᱱᱛᱮ ᱫᱚ ᱚᱱᱛᱮ ᱫᱟᱜ ᱫᱚ ᱪᱮᱫᱠᱟ?
ᱱᱚᱛᱮ ᱦᱚᱸ ᱦᱚᱞᱟ ᱢᱟᱫᱷᱮᱨ ᱫᱚ ᱵᱟᱭ ᱫᱟᱜ ᱠᱟᱫᱟ ᱛᱤᱦᱤᱧ ᱦᱟᱹᱵᱤᱡ ᱫᱚ ᱠᱟᱡᱟᱠ ᱥᱤ ᱛᱩᱝ ᱟᱹᱰᱤ ᱡᱟᱨᱟᱜ ᱥᱤᱛᱩᱝ ᱟᱫᱚ ᱧᱮᱛ ᱛᱳᱜ ᱦᱚᱸ ᱱᱚᱝᱠᱟᱭ ᱨᱤᱢᱤᱞ ᱠᱟᱫᱟᱭ ᱦᱩᱰᱩᱨ ᱵᱟᱲᱟᱭ ᱫᱟᱭ ᱟᱫᱚ ᱱᱚᱣᱟ ᱦᱚᱸ ᱛᱟᱵᱚᱜ ᱛᱟᱵᱚᱜ ᱜᱮ ᱧᱮᱞᱚᱜ ᱠᱟᱱᱟ ᱵᱟᱭ ᱫᱟᱜ ᱞᱮᱠᱟ ᱜᱮ ᱧᱮᱞᱚᱜ ᱠᱟᱱᱟ᱾
ᱦᱩᱸ
ᱦᱩᱸᱢ ᱚᱱᱟᱜᱮ ᱟᱫᱚ ᱪᱮᱫ ᱞᱮᱠᱟᱭ ᱫᱟᱜ ᱫᱟᱦᱟᱜ ᱥᱮ ᱪᱤᱠᱟᱭᱫᱟ ᱦᱟᱸᱜ
ᱦᱟᱸᱩᱢ ᱟᱨ ᱮᱨ ᱟᱯᱷᱚᱨ ᱠᱚᱫᱚ?
ᱦᱮᱸ ᱮᱨ ᱠᱚᱫᱚ ᱦᱩᱭ ᱠᱟᱱᱟ ᱡᱟᱱᱟᱢ ᱵᱟᱲᱟᱣ ᱠᱟᱱᱟ ᱦᱟᱸᱜ᱾
ᱦᱩᱸ
ᱦᱩ ᱟ ᱟᱯᱮᱥᱮᱫ ᱫᱚ ᱛᱚᱵᱮ ᱪᱮᱫ ᱞᱮᱠᱟ ᱪᱮᱫ ᱠᱚ ᱪᱟᱥᱵᱟᱥ ᱫᱚ ᱦᱩᱭᱩᱜ ᱜᱮᱭᱟ?
ᱟᱞᱮ ᱥᱮᱫ ᱫᱚ ᱞᱟᱹᱭ ᱞᱮᱠᱷᱟᱜ ᱫᱚᱼᱼ ᱦᱩᱲᱩ ᱜᱮ ᱦᱩᱭᱩᱜᱼᱟ, ᱚᱱᱠᱟ ᱥᱚᱵᱽᱡᱤ ᱠᱚᱫᱚ ᱠᱚᱢ ᱜᱮ ᱦᱩᱭᱩᱜ ᱜᱮᱭᱟ ᱩᱱᱟᱹᱜ ᱵᱟᱝ? ᱢᱟᱱᱮ ᱫᱟᱜ ᱨᱮᱭᱟᱜ ᱟᱞᱮ ᱥᱮᱫ ᱫᱚ ᱠᱷᱩᱵᱮᱭ ᱟᱹᱰᱤ ᱚᱥᱩᱵᱤᱫᱟ ᱧᱚᱜ ᱜᱮᱭᱟ ᱫᱟᱜ ᱫᱚ᱾ ᱚᱱᱮ ᱡᱟ ᱥᱮᱨᱢᱟ ᱡᱟᱹᱲᱤ ᱛᱮᱜᱮ ᱟᱨ ᱠᱚᱫᱚ ᱡᱟᱦᱟᱸᱭ ᱠᱚ ᱩᱱᱠᱩ ᱯᱟᱨᱥᱚᱱᱟᱞ ᱢᱟᱱᱮ ᱠᱩᱧ ᱠᱚ ᱦᱮᱱᱟᱜ ᱛᱟᱠᱚᱣᱟ, ᱩᱱᱠᱩ ᱛᱮᱫ ᱠᱩᱛᱩ ᱠᱚ ᱪᱟᱥ ᱵᱟᱲᱟᱭᱟ ᱚᱲᱟᱜ ᱡᱚᱢ ᱨᱮ ᱞᱮᱠᱟ ᱠᱤᱪᱩ ᱟᱨ ᱵᱟᱠᱷᱟᱡ ᱫᱚ ᱵᱟᱝ ᱜᱮ᱾
ᱚᱻ
ᱟᱨ ᱦᱩᱲᱩ ᱠᱚᱦᱚᱸ ᱢᱤᱫ ᱫᱷᱟᱣ ᱜᱮᱞᱮ ᱪᱟᱥᱟ ᱾
ᱦᱩᱸ ᱦᱩᱸ ᱾
ᱡᱟᱦᱟᱸ ᱚᱱᱟ ᱤᱭᱟᱹ ᱵᱚᱨᱥᱟ ᱫᱟᱜ ᱜᱮ᱾
ᱦᱮᱸ ᱦᱮᱸ ᱵᱚᱨᱥᱟ ᱫᱟᱜ ᱜᱮ ᱛᱤ ᱾
ᱠᱟᱜᱤ ᱱᱚᱛᱮ ᱦᱚᱸ ᱩᱝᱠᱟ ᱜᱮᱞᱮ ᱪᱟᱥ ᱜᱮᱭᱟ ᱱᱚᱣᱟ ᱤᱭᱟᱹ ᱜᱮ ᱢᱤᱫ ᱫᱚᱢ ᱜᱮ ᱾ ᱫᱟᱜ ᱠᱚᱨᱮ ᱱᱟᱦᱟᱜ ᱟᱹᱰᱤ ᱚᱥᱩᱵᱤᱫᱷᱟ ᱜᱮᱭᱟ ᱦᱩᱸ᱾
ᱛᱚᱵᱮ ᱦᱩᱞ ᱫᱤᱵᱚᱥ ᱠᱚ ᱛᱤᱭᱟᱹᱜ ᱚᱜ ᱠᱟᱱᱟ ᱦᱩᱞ ᱢᱟᱦᱟ ᱠᱚ ᱟᱫᱚ ᱪᱮᱞᱮ ᱠᱟ ᱚᱱᱛᱮ ᱫᱚ ᱪᱮᱫ ᱞᱮᱠᱟ ᱯᱮ ᱢᱟᱱᱟᱣ ᱜᱮᱭᱟ ᱟᱯᱮ ᱫᱚ?
ᱦᱩᱞ ᱫᱤᱵᱚᱥ ᱢᱟᱱᱟᱣ ᱫᱚ ᱢᱟᱱᱟᱣ ᱦᱩᱭᱩᱜ ᱜᱮᱭᱟ ᱢᱟᱱᱮ ᱩᱱᱟᱹᱜ ᱡᱟᱹᱠ ᱥᱟᱺᱦᱤᱡ ᱫᱚ ᱵᱟᱝ ᱟᱨᱠᱤ᱾ ᱢᱟᱱᱮ ᱡᱟᱥᱴ ᱢᱟᱱᱟᱣ ᱦᱩᱭᱱᱟ ᱩᱱ ᱥᱚᱢᱚᱭ ᱜᱮ ᱚᱱᱟ ᱤᱫᱤ ᱠᱟᱛᱮᱫ ᱞᱟᱹᱭ ᱵᱟᱲᱟ ᱠᱮᱫᱼᱟ ᱠᱚ ᱞᱟᱹᱭ ᱦᱸ ᱚᱱᱟᱜᱮ ᱦᱩᱭᱩᱜᱼᱟ᱾
ᱟᱨ ᱥᱮᱛᱟᱜ ᱠᱷᱚᱡ ᱯᱮ ᱢᱟᱱᱟᱣ ᱜᱮᱭᱟ ᱟᱹᱭᱩᱵ ᱦᱟᱹᱨᱵᱤᱡ ᱵᱟᱝ ᱛᱤᱱ ᱛᱤᱱ ᱪᱟᱨ ᱵᱟᱡᱮ ᱦᱟᱹᱨᱤᱡ᱾ ᱥᱮ ᱪᱮᱫ ᱞᱮᱠᱟ
ᱵᱟᱝ ᱵᱟᱝ ᱚᱱᱠᱟ ᱫᱚ ᱳᱭ ᱥᱮᱛᱟᱜ ᱵᱮᱲᱟ ᱳᱭ ᱮᱠ ᱜᱷᱚᱱᱴᱟ ᱞᱮᱠᱟᱜᱮ ᱢᱟᱱᱮ ᱢᱟᱱᱮ ᱯᱨᱳᱜᱨᱟᱢ ᱫᱚ ᱚᱸᱰᱮ ᱫᱚ ᱩᱱᱟᱹᱜ ᱫᱚ ᱵᱟᱭ ᱛᱟᱦᱮᱱ ᱜᱮᱭᱟ᱾
ᱦᱩᱸ ᱦᱩᱸ ᱟᱨ
ᱟᱨᱚ ᱩᱱ ᱦᱤᱞᱳᱜ ᱫᱚ ᱛᱟᱦᱞᱮ ᱯᱮ ᱥᱚᱲᱮᱭᱟ ᱥᱮ ᱵᱟᱝ?
ᱵᱟᱝ ᱵᱟᱝ ᱥᱳᱲᱮ ᱠᱚᱫᱚ ᱦᱟᱸᱜ ᱚᱱᱠᱟ ᱫᱚ ᱵᱟᱝ ᱦᱩᱭ ᱵᱟᱲᱟ ᱠᱟᱱᱟ᱾
ᱚ ᱟᱨ ᱱᱚᱛᱮ ᱫᱚ ᱟᱞᱮ ᱱᱚᱛᱮ ᱫᱚ ᱟᱹᱰᱤ ᱫᱷᱩᱢ ᱫᱷᱟᱢ ᱜᱮ ᱦᱩᱭᱩᱜ ᱜᱮᱭᱟ᱾
ᱚᱸ
ᱡᱟᱦᱟᱸ ᱠᱚ ᱞᱮᱠᱪᱟᱨᱟᱠᱚ ᱚᱱᱟ ᱠᱚ ᱞᱟᱹᱭ ᱵᱟᱲᱟ ᱠᱮᱫ ᱜᱮ ᱡᱟᱦᱟᱱᱟᱜ ᱩᱱᱦᱤᱞᱚᱜ ᱫᱤᱱ ᱨᱮᱱᱟᱜ᱾ ᱟᱨᱦᱚᱸ ᱜᱟᱛᱮᱜ ᱠᱚ ᱜᱟᱛᱮᱜ ᱠᱚᱦᱚᱸ ᱦᱩᱭᱩᱜᱼᱟ ᱫᱟᱹᱲ ᱫᱚᱱ ᱠᱚ ᱦᱩᱭᱩᱜᱼᱟ᱾ ᱦᱩᱸ ᱦᱩᱸ ᱟᱨᱦᱚᱸ ᱚᱱᱟ ᱧᱩᱛᱩᱢ ᱛᱮ ᱡᱟᱦᱟᱸ ᱥᱮᱨᱮᱧ ᱠᱚ ᱢᱮᱱᱟᱜᱼᱟ ᱚᱱᱟ ᱠᱚ ᱥᱮᱤᱨᱧ ᱵᱟᱲᱟ ᱠᱮᱫ ᱜᱮ ᱟᱫᱚ ᱦᱮᱸ ᱟᱫᱚ ᱚᱱᱟ ᱥᱩᱲᱟᱹ ᱥᱩᱲᱟᱹ ᱠᱚ ᱡᱚᱢᱟ ᱵᱟᱥ ᱟᱫᱚ, ᱨᱩᱣᱟᱹᱲᱮᱱ ᱜᱮ, ᱥᱮᱛᱟᱜ ᱫᱚᱥ ᱵᱟᱡᱮ ᱠᱷᱚᱡ ᱮᱦᱚᱵᱟ, ᱛᱟᱦᱞᱮ ᱛᱚ ᱟᱨ ᱟᱹᱭᱩᱵ ᱵᱮᱞᱟ ᱥᱮᱫ ᱛᱮᱜᱮ ᱛᱤᱱ ᱪᱟᱨ ᱵᱟᱡᱮ ᱛᱮᱜᱮ ᱢᱩᱪᱟᱹᱫ
ᱦᱩᱸ ᱟᱨᱦᱚᱸ ᱚᱠᱟ ᱠᱚᱨᱮ ᱪᱚ ᱵᱚᱞ ᱜᱟᱛᱮ ᱠᱚ ᱦᱩᱭ ᱦᱩᱭ ᱪᱚᱭᱟᱠᱚ᱾
ᱦᱮᱸ ᱦᱮᱸ ᱟᱸᱡᱚᱢ ᱵᱟᱲᱟ ᱦᱩᱭ ᱟᱠᱟᱱ ᱜᱮᱭᱟ ᱡᱮ ᱵᱚᱞ ᱜᱟᱛᱮ ᱠᱚ ᱦᱩᱭᱩᱜ ᱜᱮᱭᱟ᱾
ᱦᱮᱸ ᱦᱮᱸ
ᱚᱭ ᱚᱱᱠᱟ ᱱᱚᱛᱮ ᱫᱚ ᱦᱩᱭᱩᱜ ᱜᱮᱭᱟ᱾ ᱟᱨ ᱦᱚᱞᱟ ᱢᱟᱦᱫᱮᱨ ᱟᱢᱵᱟᱵᱟ ᱛᱤ ᱠᱚ ᱛᱟᱵ ᱱᱟ ᱟᱯᱮ ᱫᱚᱯᱮ ᱢᱟᱱᱟᱣ ᱞᱮᱫᱟ ᱥᱮ ᱵᱟᱝ ᱚᱱᱛᱮ ᱫᱚ ᱥᱮ ᱵᱟᱯᱮ ᱢᱟᱱᱟᱣᱟ?
ᱦᱮᱸ ᱢᱟᱱᱟᱣ ᱜᱮᱭᱟᱞᱮ ᱱᱚᱛᱮ ᱦᱚᱸ᱾ ᱦᱮᱸ ᱟᱫᱚ ᱟᱢᱵᱟᱵᱛᱤ ᱫᱚ ᱟᱢᱵᱟᱵ ᱱᱚᱣᱟ ᱫᱚ ᱞᱟᱹᱭ ᱞᱮᱠᱷᱟᱡ ᱫᱚ ᱱᱚᱣᱟ ᱫᱚ ᱚᱲᱟᱜ ᱯᱟᱛᱟ ᱞᱮᱠᱟ ᱜᱮ, ᱢᱟᱱᱮ ᱚᱲᱟᱜ ᱨᱮᱜᱮ ᱡᱚᱢ ᱧᱩ ᱦᱩᱭᱩᱜᱼᱟ ᱥᱮ ᱵᱷᱟᱜᱮ ᱢᱚᱱᱫᱚ ᱟᱨᱠᱤ᱾
ᱦᱮᱸ ᱦᱮᱸ
ᱦᱮᱸ ᱟᱭᱩᱵ ᱥᱮᱫ ᱯᱤᱴᱷᱟᱹ ᱞᱟᱴᱦᱟ ᱠᱚ ᱦᱩᱭᱩᱜᱼᱟ᱾ ᱛᱟᱯᱚᱨᱮ ᱥᱮᱛᱟᱜ ᱵᱮᱲᱟ ᱠᱟᱱᱴᱷᱟᱲ ᱠᱚ ᱠᱷᱟᱹᱡᱟᱹᱲᱤ ᱠᱚ ᱩᱞ ᱠᱚ ᱚᱱᱟ ᱠᱚᱜᱮ ᱡᱚᱢ ᱦᱩᱭᱩᱜᱼᱟ ᱟᱨ ᱟᱭᱩᱵᱽ ᱟᱹᱭᱩᱵᱽ ᱵᱮᱲᱟ ᱥᱮᱫ ᱫᱚ ᱯᱤᱴᱷᱟᱹ ᱞᱟᱴᱷᱟ ᱦᱩᱭᱩᱜᱼᱟ᱾
ᱦᱩᱸ ᱦᱩᱸ ᱯᱤᱴᱷᱟᱹ ᱫᱚ ᱪᱮᱫᱨᱮᱭᱟᱜ ᱯᱤᱴᱷᱟᱹ
ᱮᱸ ᱯᱤᱴᱷᱟᱹ ᱫᱚ ᱟᱫᱚ ᱡᱤᱞ ᱫᱚ ᱱᱮᱛᱟᱨ ᱫᱚ ᱡᱟᱠ ᱡᱮᱢᱚᱱ ᱡᱤᱞ ᱠᱚ ᱡᱚᱢᱮᱜᱼᱟ ᱛᱚ ᱚᱠᱚᱭ ᱥᱩᱠᱨᱤ ᱡᱤᱞ ᱵᱟᱭ ᱡᱚᱢᱮᱜᱼᱟ
ᱩᱸ ᱦᱩᱸ
ᱮ ᱟᱞᱮᱫ ᱫᱚ ᱥᱩᱠᱨᱤ ᱡᱤᱞ ᱯᱤᱴᱷᱟᱹ ᱞᱮᱜᱼᱟ ᱞᱮ᱾
ᱚ ᱛᱟᱦᱞᱮ ᱵᱷᱟᱜᱤ ᱜᱮ ᱥᱤᱵᱤᱞ ᱜᱮ ᱛᱟᱦᱚᱞᱮ ᱵᱩᱡᱽ ᱞᱮᱱᱟ᱾
ᱦᱮᱸ ᱦᱮᱸ ᱥᱤᱵᱤᱞ ᱜᱮ ᱦᱩᱭ ᱾
ᱟᱫᱚ ᱟᱯᱮ ᱥᱮᱫ ᱫᱚ ᱪᱮᱫ ᱞᱮᱠᱟ ᱢᱟᱱᱮ ᱚᱲᱟᱜ ᱨᱮᱭᱟᱜ ᱜᱮᱥᱮ, ᱠᱤᱨᱤᱧ ᱛᱮᱯᱮ ᱠᱤᱨᱤᱧ ᱞᱮᱫᱟ ᱚᱱᱟ ᱥᱩᱠᱨᱤ ᱡᱤᱞ ᱫᱚ᱾
ᱥᱩᱠᱨᱤ ᱡᱤᱞ ᱫᱚ ᱠᱤᱨᱤᱧ ᱦᱩᱭ ᱞᱮᱱᱟ᱾ ᱚᱱᱠᱟ ᱟᱛᱳ ᱨᱮᱜᱮ ᱢᱟᱱᱮ ᱜᱚᱡ ᱞᱮᱫᱮᱭᱟᱠᱚ ᱟᱫᱚ ᱚᱸᱰᱮ ᱜᱮ ᱦᱟᱛᱟᱣ
ᱦᱩᱸ ᱦᱩᱸ ᱛᱚᱵᱮ ᱪᱮᱫ ᱪᱮᱫ ᱞᱮᱠᱟ ᱟᱯᱮᱥᱮᱫ ᱫᱚ ᱫᱟᱢ᱾
ᱫᱟᱢ ᱫᱩᱥᱚ ᱯᱚᱧᱪᱟᱥ ᱴᱟᱠᱟ ᱠᱤᱞᱳ
ᱚ ᱦᱩᱸ ᱮᱲᱟᱹᱭᱥᱚ
ᱠᱟᱹᱴᱤᱡ ᱦᱮ ᱟᱹᱲᱟᱹᱭᱥᱚ
ᱟᱨ ᱟᱞᱮ ᱥᱮᱫ ᱦᱚᱸ ᱚᱱᱠᱟ ᱜᱮᱞᱮ ᱢᱟᱱᱟᱣ ᱜᱮᱭᱟ ᱤᱭᱟᱹ ᱠᱚ ᱠᱷᱟᱹᱡᱟᱹᱲᱤ ᱟᱫᱚ ᱟᱞᱮ ᱥᱮᱱᱟᱜ ᱢᱟ ᱱᱚᱛᱮ ᱢᱟ ᱠᱷᱟᱱᱴᱷᱟᱲ ᱦᱚᱸ ᱵᱟᱝ ᱵᱤᱞᱤᱠᱟᱱ ᱚᱱᱟ ᱟᱵᱟᱨ᱾ ᱟᱫᱚ ᱚᱱᱟ ᱩᱞ ᱠᱚᱜᱮᱞᱮ ᱡᱚᱢ ᱵᱟᱲᱟ ᱠᱮᱫᱟ ᱠᱷᱟᱹᱡᱟᱹᱲᱤ ᱠᱚ ᱟᱨ ᱥᱩᱠᱨᱤ ᱡᱤᱞ ᱦᱚᱸ ᱚᱱᱟ ᱯᱤᱴᱷᱟᱹ ᱦᱩᱭ ᱞᱮᱱᱟ
ᱟᱫᱚ ᱟᱞᱮᱥᱮᱫ ᱫᱚ ᱟᱭᱢᱟ ᱟᱭᱢᱟ ᱫᱟᱢ ᱳᱭ ᱛᱤᱱᱥᱚ ᱥᱟᱲᱮ ᱛᱤᱱ ᱥᱚ ᱱᱚᱛᱮ ᱫᱚ
ᱚᱸ
ᱦᱩᱸ ᱱᱚᱛᱮ ᱫᱚ ᱚᱱᱟ ᱦᱟᱹᱴᱤᱭᱟᱹ ᱦᱩᱭᱩᱜ ᱜᱮᱭᱟ ᱛᱚ ᱦᱟᱯᱛᱟ ᱦᱟᱯᱛᱟ ᱟᱫᱚ᱾ ᱦᱮᱸ ᱩᱱᱤᱞᱳᱜ ᱦᱚᱸ ᱛᱟᱦᱮᱸ ᱠᱟᱱᱟ ᱦᱟᱹᱴᱤᱭᱟᱹ ᱚᱸᱰᱮ ᱠᱷᱚᱡ ᱜᱮ ᱠᱤᱨᱤᱧ ᱟᱹᱜᱩ ᱦᱩᱭ ᱞᱮᱱᱟ᱾
ᱟᱯᱮ ᱥᱮᱫ ᱫᱚ ᱦᱟᱹᱴᱤᱭᱟᱹ ᱠᱚᱫᱚ ᱦᱩᱭᱩᱜ ᱟᱥᱮ ᱵᱟᱝ᱾
ᱟᱞᱮ ᱥᱮᱫ ᱦᱟᱴ ᱠᱚ ᱦᱩᱭᱩᱜ ᱜᱮᱭᱟ
ᱚ
ᱟᱞᱮᱥᱮᱫ ᱚᱸᱰᱮ ᱦᱩᱭᱩᱜ ᱜᱮᱭᱟ ᱯᱨᱚᱛᱮᱠ ᱵᱩᱫᱷᱚᱵᱟᱨ ᱵᱩᱫᱷᱚᱵᱟᱨ ᱦᱩᱭᱩᱜᱼᱟ᱾
ᱚ ᱟᱨ ᱵᱟᱡᱟᱨ ᱠᱚᱫᱚ ᱛᱤᱱᱟᱹᱜ ᱥᱟᱹᱜᱤᱧ ᱟᱯᱮ ᱚᱸᱰᱮ ᱠᱷᱚᱡ ᱫᱚ᱾
ᱵᱟᱡᱟᱨ ᱟᱞᱮᱭᱟᱜ ᱫᱚ ᱥᱩᱨ ᱜᱮᱛᱟᱞᱮᱭᱟ ᱢᱤᱫ ᱠᱤᱞᱳᱢᱤᱴᱟᱨ ᱵᱷᱤᱛᱤᱨ ᱨᱮ᱾
ᱦᱩᱸ ᱛᱚ ᱵᱟᱡᱟᱨ ᱯᱮ ᱥᱩᱨ ᱜᱮᱭᱟ ᱟᱯᱮ ᱫᱚ ᱡᱩᱚᱛᱚ ᱜᱮ ᱥᱮᱜ ᱵᱟᱝ
ᱟᱨ ᱚᱱᱟ ᱤᱥᱠᱩᱞ ᱠᱚᱦᱚᱸ ᱠᱚᱞᱮᱡᱽ ᱠᱚᱦᱚᱸ ᱟᱯᱮ ᱠᱷᱚᱱ ᱫᱚ ᱥᱩᱨ ᱜᱮᱭᱟ ᱵᱟᱝ ᱯᱟᱲᱦᱟᱜ ᱠᱚᱨᱮ ᱦᱚᱸ᱾
ᱵᱟ ᱠᱚᱞᱮᱡᱽ ᱫᱚ ᱠᱚᱞᱮᱡᱽ ᱫᱚ ᱦᱮᱸ ᱟᱫᱚ ᱱᱟᱥᱮᱭᱟᱜ ᱯᱷᱟᱨᱟᱠ ᱧᱚᱜ ᱜᱮᱭᱟ ᱠᱚᱞᱮᱡᱽ ᱫᱚ ᱥᱤᱥᱠᱩᱞ ᱫᱚ ᱥᱩᱨ ᱜᱮᱭᱟ ᱵᱟᱡᱟᱨ ᱨᱮᱜᱮ ᱢᱮᱱᱟᱜᱼᱟ᱾ ᱟᱻ ᱠᱚᱞᱮᱡᱽ ᱫᱚ ᱠᱟᱹᱴᱤᱡ ᱦᱟᱞᱠᱟ ᱯᱷᱟᱨᱟᱠ ᱧᱚᱜ᱾ ᱟᱨ ᱢᱤᱫᱴᱮᱱ ᱠᱚᱞᱮ ᱳᱭ ᱯᱚᱱᱨᱚ ᱦᱮᱸ ᱯᱚᱱᱨᱚ ᱥᱮ ᱠᱩᱲᱤ ᱠᱤᱞᱳᱢᱤᱴᱟᱨ ᱞᱮᱠᱟ ᱢᱤᱫᱴᱮᱱ ᱢᱮᱱᱟᱜᱼᱟ᱾ ᱟᱨ ᱵᱟᱟᱹᱠᱤᱭᱟᱜ ᱫᱚ ᱥᱟᱹᱜᱤᱧ ᱜᱮᱭᱟ ᱰᱷᱮᱨ ᱜᱮ᱾
ᱦᱮᱸ ᱟᱸᱡᱚᱢᱚᱜ ᱠᱟᱱᱟ ᱟᱯᱮᱥᱮᱫ ᱫᱚ ᱚᱱᱠᱟ ᱤᱥᱠᱩᱞ ᱠᱚᱞᱮᱡᱽ ᱫᱚ ᱛᱤᱱᱟᱹᱜ ᱥᱟᱹᱜᱤᱧ ᱨᱮ
ᱟᱞᱮ ᱱᱚᱸᱰᱮ ᱠᱷᱚᱡ ᱫᱚ ᱥᱟᱹᱜᱤᱧ ᱜᱮᱭᱟ ᱛᱷᱚᱲᱟ ᱥᱟᱹᱸᱜᱤᱧ ᱜᱮᱭᱟ ᱵᱟᱨᱜᱮᱞ ᱚᱱᱠᱟ ᱠᱤᱞᱳᱢᱤᱴᱟᱨ ᱜᱟᱱ᱾
ᱦᱩᱸ
ᱦᱩᱸ, ᱟᱫᱚ ᱟᱹᱭ ᱚᱠᱟ ᱦᱳᱥᱴᱮᱹᱞ ᱠᱚᱨᱮ ᱠᱚ ᱜᱤᱫᱽᱨᱟᱹ ᱠᱚ ᱢᱮᱱᱟᱜ ᱵᱟᱲᱟᱣ ᱠᱟᱜ ᱠᱚᱣᱟ᱾
ᱦᱩᱸ
ᱦᱩᱸ ᱟᱨ ᱱᱚᱝᱠᱟ ᱪᱟᱞᱟᱜ ᱦᱤᱡᱩᱜ ᱡᱷᱟᱹᱞ ᱜᱤ ᱤᱭᱟᱹᱛᱮ ᱩᱱᱟᱹᱜ ᱱᱚᱛᱮ ᱚᱱᱠᱟ ᱦᱚᱸ ᱜᱤᱫᱽᱨᱟᱹ ᱠᱚᱦᱚᱸ ᱛᱷᱚᱲᱟ ᱯᱟᱲᱦᱟᱜ ᱠᱚᱨᱮ ᱦᱚᱸ ᱠᱚ ᱵᱟᱹᱜᱤᱭᱮᱫᱟᱠᱚ ᱟᱭᱢᱟ ᱜᱮ᱾
ᱦᱮᱸ ᱦᱮᱸ ᱟᱞᱚ
ᱦᱩᱸ
ᱡᱚᱛᱚ ᱫᱤᱥᱚᱢ ᱨᱮᱜᱮ ᱚᱝᱠᱟ ᱧᱮᱞᱚᱜ ᱠᱟᱱᱟ ᱡᱮ ᱵᱟᱹᱜᱤᱭᱮᱜᱼᱟ ᱠᱚ ᱩᱱᱟᱹᱜ ᱵᱟᱝᱠᱚ ᱯᱟᱲᱦᱟᱜ ᱮᱫᱟ᱾
ᱟᱨ ᱟᱯᱮ ᱥᱮᱫ ᱫᱚ ᱛᱟᱦᱞᱮ ᱚᱱᱟ ᱤᱭᱟᱹ ᱪᱤᱠᱤ ᱫᱚᱠᱚ ᱯᱟᱲᱦᱟᱣᱮᱫ ᱠᱚᱣᱟ ᱥᱮ ᱵᱟᱝ ᱤᱥᱠᱩᱞ ᱠᱚᱨᱮ ᱫᱚ?
ᱦᱮᱸ ᱯᱟᱲᱦᱟᱣᱮᱫ ᱠᱚᱜᱮᱭᱟ ᱠᱚ ᱢᱤᱫ ᱵᱟᱨ ᱤᱥᱠᱩᱞ ᱪᱤᱠᱤᱛᱮ ᱯᱟᱲᱦᱟᱣ ᱪᱟᱞᱟᱜ ᱠᱟᱱ ᱜᱮᱭᱟ᱾
ᱠᱚᱢ ᱠᱚᱢ ᱫᱷᱟᱨᱟ ᱪᱟᱞᱟᱜ ᱠᱟᱱ ᱛᱟᱦᱮᱸᱫ ᱜᱤᱫᱽᱨᱟᱹ ᱴᱟᱜ ᱠᱚᱢ ᱜᱮᱭᱟ ᱠᱚ ᱢᱟᱱᱮ ᱟᱞᱮ ᱥᱮᱫ ᱫᱚ ᱢᱟᱱᱮ ᱪᱤᱠᱤᱛᱮ ᱯᱟᱲᱦᱟᱜ ᱜᱤᱫᱽᱨᱟᱹ ᱠᱚ ᱠᱚᱢ ᱜᱮᱭᱟ᱾
ᱦᱩᱸ ᱦᱩᱸ᱾
ᱦᱩᱸ ᱦᱩᱸ᱾
ᱟᱫᱚ ᱚᱱᱟ ᱤᱥᱠᱩᱞ ᱠᱚᱨᱮ ᱠᱚ ᱯᱟᱲᱦᱟᱣᱮᱜ ᱠᱚᱣᱟ ᱥᱮ ᱞᱟᱹᱴᱩ ᱠᱚᱞᱮᱡᱽ ᱠᱚᱨᱮ ᱠᱷᱚᱱ?
ᱚᱠᱚᱭ ᱫᱚ ᱵᱟᱨᱭᱟ ᱵᱟᱨᱭᱟ ᱦᱮᱱᱟᱜᱼᱟ ᱦᱟᱭ ᱤᱥᱠᱩᱞ ᱦᱮᱱᱟᱜᱼᱟ᱾ ᱚᱸᱰᱮ ᱯᱟᱲᱦᱟᱣ ᱪᱟᱞᱟᱜ ᱠᱟᱱᱟ᱾
ᱦᱩᱸ᱾
ᱟᱵᱚᱣᱟᱜ ᱚᱱᱟ ᱪᱤᱠᱤ ᱦᱚᱸ ᱪᱮᱫ ᱫᱚ ᱡᱟᱹᱨᱩᱲ ᱜᱮᱭᱟ ᱵᱚᱞᱮ ᱟᱵᱚ ᱞᱟᱹᱜᱤᱫ ᱫᱚ, ᱠᱷᱟᱞᱤ ᱪᱮᱫ ᱠᱟᱜ᱾ ᱩᱸ, ᱡᱟᱦᱟᱸᱭ ᱚᱝᱠᱟ ᱠᱩᱞᱤ ᱛᱟᱱᱟᱜ ᱠᱮᱜ ᱢᱮᱭᱟᱭ ᱟᱯᱮᱭᱟᱜ ᱫᱚ ᱪᱮᱫ, ᱪᱮᱫ ᱛᱮᱯᱮ ᱚᱞᱚᱜ ᱜᱮᱭᱟ ᱪᱮᱫ ᱯᱮ ᱯᱟᱲᱦᱟᱜ-ᱟ ᱛᱚ, ᱪᱮᱫ ᱞᱮᱠᱟᱢ ᱞᱟᱹᱭᱭᱟ ᱦᱮᱸ ᱥᱮ᱾
ᱦᱮᱸ ᱦᱮᱸ
ᱦᱩᱸ᱾
ᱟᱫᱚ ᱦᱟᱸᱜ ᱦᱚᱸᱜ-ᱚᱭ ᱛᱚ ᱵᱟᱹᱭ ᱵᱟᱹᱭ ᱛᱮ ᱦᱟᱨᱟ ᱵᱩᱨᱩᱜ ᱠᱟᱱ ᱛᱟᱵᱚᱱᱟ᱾ ᱛᱚ ᱦᱟᱸᱜ ᱞᱟᱦᱟ ᱫᱚ ᱩᱱᱟᱹᱜ ᱫᱚ ᱦ ᱵᱟᱝᱠᱚ ᱵᱩᱡᱷᱟᱹᱣ ᱛᱤᱭᱟᱹᱜ ᱠᱟᱜ ᱛᱟᱵᱚᱱᱟ ᱚᱱᱟᱛᱮ ᱦᱳᱭᱛᱳ ᱩᱱᱟᱹᱜ ᱵᱟᱝ ᱠᱚ ᱯᱟᱲᱦᱟᱣ ᱠᱟᱱᱟ ᱠᱚ ᱥᱮᱬᱟᱣ ᱠᱟᱜ-ᱟ ᱦᱟᱸᱜ᱾
ᱦᱩᱸ ᱦᱩᱸ, ᱦᱩᱸ᱾ ᱛᱚᱵᱮ ᱟᱢ ᱫᱚᱢ ᱵᱟᱲᱟᱭ ᱛᱟᱞᱟᱝ ᱜᱮᱭᱟ ᱛᱚ?
ᱦᱮᱸ ᱵᱟᱰᱟᱭ ᱜᱤᱭᱟᱹᱧ᱾
ᱚ
ᱦᱮᱸ ᱚᱞ ᱠᱚ, ᱯᱟᱲᱦᱟᱣ ᱠᱚ ᱢᱟᱱᱮ ᱡᱚᱛᱚ ᱜᱮ ᱵᱟᱲᱟᱭ ᱢᱮᱱᱟᱜ-ᱟ᱾
ᱦᱮᱸ ᱦᱮᱸ, ᱚᱱᱟ ᱦᱚᱸ ᱟᱹᱰᱤ ᱢᱚᱸᱡᱽ ᱠᱟᱛᱷᱟ᱾ ᱵᱟᱲᱟᱭ ᱠᱟᱜ ᱦᱚᱸ ᱴᱷᱤᱠ ᱜᱮᱭᱟ᱾
ᱦᱮᱸ᱾
ᱟᱨ ᱚᱱᱛᱮ ᱫᱚ ᱪᱮᱫᱠᱟ? ᱚᱱᱟ ᱵᱩᱨᱩ ᱫᱤᱥᱚᱢ ᱵᱟᱝ, ᱥᱮ ᱵᱤᱨ ᱫᱤᱥᱚᱢ ᱟᱯᱮ ᱫᱚ?
ᱟᱞᱮ ᱫᱚ ᱵᱩᱨᱩ ᱫᱤᱥᱚᱢ ᱚᱝᱠᱟ ᱵᱤᱨ ᱞᱮᱠᱟ ᱥᱟᱨᱡᱚᱢ ᱵᱤᱨ ᱠᱚᱫᱚ ᱟᱞᱮ ᱥᱮᱫ ᱫᱚ ᱵᱟᱹᱱᱩᱜ-ᱟ ᱢᱟᱱᱮ ᱢᱟᱱᱮ ᱮᱢᱱᱤ ᱪᱮᱫ ᱠᱷᱮᱱ ᱪᱮᱫ ᱫᱟᱨᱮ ᱠᱚᱪᱚ ᱠᱷᱮᱱ ᱢᱟᱱᱮ ᱜᱟᱡᱟᱲ ᱜᱮᱢ ᱞᱟᱹᱭ ᱵᱚᱞᱟ ᱦᱚᱪᱚ ᱚᱱᱟ ᱵᱤᱨ ᱜᱮ ᱟᱨᱠᱤ᱾ ᱚᱱᱟ ᱥᱟᱨᱡᱚᱢ ᱵᱤᱨ ᱫᱚ ᱵᱟᱝ, ᱠᱤᱱᱛᱩ ᱟᱹᱛᱷᱟᱹᱲᱤ ᱪᱮᱫ ᱫᱟᱨᱮ ᱠᱚ ᱪᱚ ᱫᱚᱢᱮ ᱯᱮᱨᱮᱡ ᱟᱠᱟᱱᱟ ᱟᱨᱠᱤ᱾
ᱦᱩᱸ ᱦᱩᱸ᱾ ᱩᱸᱻ ᱛᱚᱵᱮ ᱟᱯᱮ ᱥᱮᱫ ᱫᱚ ᱚᱱᱟ ᱡᱟᱦᱟᱸ ᱟᱵᱚ ᱤᱭᱟᱹᱨᱮ ᱥᱚᱢᱟᱡᱽ ᱨᱮ ᱡᱟᱦᱟᱸ ᱥᱮᱸᱫᱽᱨᱟ ᱵᱚ ᱪᱟᱞᱟᱜᱼᱟ ᱦᱟᱸ ᱚᱱᱟ ᱫᱚ ᱛᱟᱦᱞᱮ ᱥᱩᱵᱤᱫᱷᱟ ᱜᱮᱭᱟ ᱟᱯᱮ ᱚᱱᱛᱮ ᱫᱚ?
ᱦᱮᱸ ᱦᱮᱸ ᱠᱟᱹᱴᱤᱡ ᱦᱮᱸ ᱦᱮᱸ ᱠᱟᱹᱴᱤᱡ ᱥᱮᱸᱫᱽᱨᱟ ᱫᱚ ᱠᱟᱹᱴᱤᱡ ᱥᱩᱵᱤᱫᱷᱟ ᱧᱚᱜ ᱜᱮᱭᱟ᱾
ᱪᱤ ᱪᱤᱞᱤ ᱠᱚ ᱧᱟᱢᱚᱜ ᱜᱮᱭᱟ ᱟᱨᱦᱚᱸ ᱚᱸᱰᱮ ᱵᱤᱨ ᱨᱮ?
ᱚᱸᱰᱮ ᱵᱤᱥᱤ ᱤᱭᱟᱹ ᱠᱚ ᱧᱟᱢᱚᱜ ᱜᱮᱭᱟ ᱩᱱᱠᱩ ᱠᱩᱞᱟᱹᱭ ᱨᱩᱸᱰᱟᱹ, ᱩᱱᱠᱩ ᱜᱮ ᱵᱮᱥᱤ ᱠᱚ ᱧᱟᱢᱚᱜᱼᱟ, ᱟᱨ ᱩᱱᱠᱩ ᱥᱚᱜᱚᱫ ᱫᱚ ᱠᱟᱹᱴᱤᱡ ᱠᱚᱢ ᱧᱚᱜ ᱜᱮᱠᱚ ᱧᱟᱢᱚᱜ ᱠᱟᱱᱟ᱾
ᱦᱩᱸ ᱡᱟᱦᱟᱸ ᱩᱱᱠᱩ ᱵᱤᱨ ᱥᱩᱠᱨᱤ ᱵᱚ ᱢᱮᱛᱟᱣᱟ ᱠᱚ᱾
ᱵᱟ ᱥᱚᱜᱚᱜ ᱫᱚ ᱡᱩᱫᱟᱹ ᱧᱚᱜ ᱜᱮᱭᱟ ᱠᱚ ᱢᱟᱱᱮ ᱦᱚᱲᱢᱚ ᱴᱟᱜ ᱢᱟᱱᱮ ᱪᱮᱫ ᱞᱮᱠᱟᱧ ᱞᱟᱹᱭ, ᱢᱟᱱᱮ ᱵᱤᱥᱤ ᱫᱚ ᱵᱟᱠᱚ ᱢᱟᱨᱟᱝᱟ ᱟᱨ ᱦᱚᱲᱢᱚ ᱨᱮ ᱢᱟᱱᱮᱼᱼ ᱦᱮᱸᱫᱮ ᱟᱨ ᱢᱟᱱᱮ ᱯᱩᱲᱯᱩᱨᱲ ᱤᱭᱟᱹ ᱦᱮᱱᱟᱜ ᱛᱟᱠᱚᱣᱟ,
ᱚ ᱟᱪᱪᱷᱟ ᱦᱮᱸ ᱦᱮᱸ ᱦᱮᱸ ᱪᱷᱟᱯ ᱛᱟᱦᱮᱱ ᱛᱟᱠᱚᱼᱼ ᱠᱚᱣᱟ ᱤᱭᱟᱹ ᱛᱩᱲ ᱥᱮ ᱪᱤᱞᱤ ᱱᱚᱛᱮ ᱠᱚ ᱢᱮᱛᱟᱣ ᱠᱚᱣᱟ᱾
ᱦᱮᱸ ᱴᱤᱠᱟᱹᱜ ᱧᱚᱜ ᱞᱮᱠᱟ ᱟᱞᱮ ᱫᱚ ᱩᱝᱠᱩ ᱫᱚ ᱥᱚᱜᱚᱜ ᱞᱮ ᱢᱮᱛᱟ ᱠᱚᱣᱟ᱾
ᱱᱚᱛᱮ ᱫᱚ ᱛᱩᱲ ᱦᱟᱸ ᱟᱭᱢᱟ ᱡᱟᱭᱜᱟ ᱨᱮ ᱟᱭᱢᱟ ᱨᱚᱠᱚᱢ ᱵᱚᱱ ᱢᱮᱛᱟᱣ ᱠᱚᱣᱟ᱾ ᱛᱩᱲ ᱟᱨ ᱩᱝᱠᱩ ᱵᱤᱨ ᱥᱩᱠᱨᱤ ᱠᱚᱫᱚ ᱠᱚ ᱧᱟᱢᱚᱜ ᱟᱥᱮ ᱵᱟᱝ?
ᱵᱤᱨ ᱥᱩᱠᱨᱤ ᱦᱟᱸᱜ ᱵᱟᱠᱚ ᱧᱟᱢᱚᱜ ᱠᱟᱱ ᱛᱟᱸᱦᱮᱱᱟ ᱛᱚ ᱟᱨ ᱱᱚᱣᱟ ᱢᱤᱫ ᱥᱮ ᱥᱮᱨᱢᱟ ᱞᱟᱦᱟ ᱠᱚ ᱦᱮᱡ ᱞᱮᱱᱟ ᱠᱚ ᱟᱨᱼᱼ ᱠᱚ ᱥᱟᱸᱜᱮ ᱞᱮᱱᱟ ᱠᱚ ᱟᱫᱚ ᱜᱚᱡᱽ ᱠᱮᱫ ᱠᱚᱣᱟ ᱠᱚ᱾ ᱟᱫᱚ ᱛᱮᱦᱤᱧ ᱜᱟᱯᱟ ᱫᱚ ᱦᱟᱸᱜ ᱵᱟᱠᱚ ᱵᱩᱡᱷᱟᱹᱜ ᱠᱟᱱᱟ ᱦᱟᱸᱜ ᱡᱮ ᱢᱮᱱᱛᱮ ᱦᱮᱱᱟᱜ ᱠᱚᱣᱟ ᱥᱮ ᱵᱟᱹᱱᱩᱜ ᱠᱚᱣᱟ᱾
ᱟᱪᱪᱷᱟ ᱦᱮᱸ ᱟᱵᱚ ᱵᱚ ᱡᱟᱦᱟᱸ ᱵᱚ ᱤᱭᱟᱹᱭᱟᱵᱚ ᱯᱟᱛᱲᱟ ᱯᱤᱴᱷᱟᱹ ᱚᱱᱟ ᱤᱭᱟᱹ- ᱦᱮᱸ ᱟᱫᱚᱼᱼ ᱩᱝᱠᱩ ᱥᱩᱠᱨᱤ ᱡᱤᱞ ᱞᱟᱜᱟᱣ ᱠᱟᱛᱮᱜ ᱚᱱᱟ ᱵᱤᱨ ᱥᱩᱠᱨᱤ ᱡᱤᱞ ᱨᱮ ᱞᱟᱜᱟᱣ ᱞᱮᱠᱷᱟᱡ ᱪᱮᱫ ᱠᱟ ᱵᱩᱡᱷᱟᱹᱣᱚᱜᱼᱟ?
ᱟᱫᱚ ᱵᱤᱨ ᱥᱩᱠᱨᱤᱭᱟᱜ ᱫᱚ ᱦᱟᱸᱜ ᱡᱚᱢ ᱵᱟᱲᱟ ᱵᱟᱝ ᱦᱩᱭ ᱠᱟᱱᱟ ᱯᱟᱛᱲᱟ ᱯᱤᱴᱷᱟᱹ ᱫᱚ ᱟᱫᱚ ᱪᱮᱫᱠᱟ ᱵᱩᱡᱩᱜᱼᱟ?
ᱚ ᱦᱮᱸ ᱦᱮᱸ ᱦᱩᱸ